ᱦᱟᱞᱳ ᱦᱟᱞᱳ ᱦᱮᱸ ᱟᱸᱡᱚᱢ ᱱᱟᱢ ᱫᱟᱵᱤᱱ
ᱦᱮᱸ ᱟᱸᱡᱚᱢᱚᱜ ᱠᱟᱱᱟ
ᱦᱮᱸ ᱦᱮᱸ ᱞᱟᱹᱭ ᱵᱤᱱ ᱛᱮᱦᱮᱧ ᱚᱠᱟ ᱵᱤᱥᱚᱭ ᱛᱮ ᱟᱞᱳᱪᱚᱱᱟ ᱦᱩᱭᱩᱜᱼᱟ?
ᱟᱪᱪᱷᱟ ᱦᱮᱸ
ᱮ ᱦᱮᱱᱟᱝ ᱢᱟ ᱪᱟᱥᱵᱟᱥ ᱤᱭᱟᱹ ᱦᱮᱱᱟᱝ ᱢᱟᱥ ᱥᱚᱢᱟᱡᱽ ᱤᱫᱤ ᱠᱟᱛᱮᱜ ᱨᱚᱯᱚᱲ ᱵᱟᱲᱟ ᱦᱩᱭᱮᱱᱟ ᱱᱤᱛᱚᱜ ᱪᱟᱥᱵᱟᱥ ᱤᱫᱤ ᱠᱟᱛᱮ ᱜᱮᱞᱟᱝ ᱨᱚᱯᱚᱲᱟ ᱥᱮ ᱟᱹᱵᱤᱱ ᱪᱮᱫ ᱵᱤᱱ ᱞᱟᱹᱭᱮᱫᱟ ᱚᱠᱟ ᱤᱫᱤ ᱠᱟᱛᱮ ᱨᱚᱯᱚᱲ ᱞᱮᱠᱷᱟᱱ ᱵᱷᱟᱹᱜᱤ
ᱨᱚᱲ ᱞᱮᱠᱷᱟᱱ ᱱᱟᱯᱟᱭᱚᱜᱼᱟ
ᱟᱪᱪᱷᱟ ᱛᱚᱵᱮ ᱪᱟᱥᱵᱟᱥ ᱤᱫᱤ ᱠᱟᱛᱮ ᱞᱟᱝ ᱨᱚᱯᱚᱲᱟ ᱦᱮᱸ ᱞᱟᱹᱭ ᱵᱤᱱ
ᱞᱟᱹᱭ ᱫᱟᱞᱤᱧ ᱛᱟᱦᱞᱮ ᱟᱯᱮᱥᱮᱫ ᱫᱚ ᱫᱟᱜ ᱵᱟᱰᱟᱭ ᱫᱟᱭ ᱥᱮ ᱵᱟᱝ
ᱦᱮᱸ ᱛᱟᱦᱮᱸᱱᱮ ᱫᱟᱜ ᱞᱮᱼᱟ ᱟᱨ ᱫᱟᱜ ᱠᱷᱟᱹᱛᱤᱨ ᱢᱚᱴᱟ ᱢᱩᱴᱤ ᱵᱷᱟᱹᱜᱤ ᱜᱮ ᱫᱟᱜ ᱟᱫᱟ᱾ ᱟᱨ ᱟᱯᱮ ᱥᱮᱱ ᱫᱚ ᱫᱟᱜ ᱠᱟᱜᱼᱟ ᱥᱮ ᱵᱟᱝ?
ᱦᱮᱸ ᱦᱮᱸ ᱞᱟᱹᱭ ᱫᱤᱧ ᱞᱟᱹᱭ ᱫᱤᱧ ᱚᱱᱟ ᱯᱟᱥᱮ ᱫᱚ ᱢᱟᱱᱮ ᱵᱟᱨ ᱫᱷᱟᱣ ᱪᱟᱥ ᱦᱩᱭᱩᱜ ᱜᱮᱭᱟ ᱥᱮ ᱢᱤᱫ ᱫᱷᱟᱣ ᱥᱮ ᱚᱠᱟ ᱞᱮᱠᱟ ᱯᱮ ᱪᱟᱥ